ᱫᱚ
ᱟᱸᱡᱚᱢ ᱫᱟᱵᱤᱱ ᱜᱚᱝᱠᱮ? ᱦᱮᱸ ᱟᱸᱡᱚᱢ ᱫᱟᱞᱤᱧ᱾
ᱛᱟᱦᱞᱮ ᱞᱟᱹᱭ ᱫᱟᱞᱤᱧ ᱱᱚᱣᱟ ᱯᱟᱺ ᱵᱟᱦᱟ ᱢᱟᱜ ᱢᱚᱬᱮ ᱠᱚᱨᱮᱜ ᱠᱟᱹᱡ ᱼᱼ ᱚᱱᱟ ᱱᱤᱭᱮ ᱠᱟᱹᱡ ᱵᱤᱱ ᱞᱟᱹᱭ ᱞᱮᱠᱷᱟᱱ ᱱᱟᱯᱟᱭ ᱠᱚᱜ ᱫᱚ ᱾
ᱚ ᱟᱪᱪᱷᱟ ᱟᱪᱪᱷᱟ ᱴᱷᱤᱠ ᱜᱮᱭᱟ ᱱᱟᱦᱟᱜ ᱟᱹᱞᱤᱧ ᱞᱤᱧ ᱞᱟᱹᱭ ᱫᱟ᱾ ᱟᱫᱚ ᱟᱞᱮ ᱱᱚᱛᱮᱱᱟᱜ ᱡᱟᱦᱟᱸ ᱚᱱᱠᱟ ᱦᱤᱥᱟᱹᱵ ᱛᱮᱜᱮ ᱞᱤᱧ ᱢᱮᱛᱟ ᱵᱤᱱ ᱠᱟᱱᱟ ᱟᱨ
ᱟᱪᱪᱷᱟ ᱟᱪᱪᱷᱟ ᱾ ᱚᱱᱟᱜᱮ ᱞᱮᱭ ᱵᱤᱱ ᱢᱟ᱾
ᱟᱫᱚ ᱟᱞᱮ ᱱᱚᱛᱮ ᱫᱚ ᱱᱟᱦᱟᱜᱼᱼ ᱵᱟᱦᱟ ᱢᱟᱜ ᱢᱚᱬᱮᱸ ᱠᱚᱫᱚ ᱱᱟᱦᱟᱜ ᱯᱮ ᱢᱟᱦᱟ ᱠᱟᱛᱮᱫ ᱞᱮ ᱛᱟᱞᱟᱣ ᱜᱮᱭᱟ ᱾
ᱦᱮᱸ ᱦᱮᱸ
ᱯᱩᱭᱞᱩ ᱫᱤᱱ ᱫᱚ ᱩᱢ ᱛᱟᱦᱮᱸᱱᱟ ᱩᱢ ᱢᱟᱦᱟ, ᱫᱚᱥᱟᱨ ᱫᱚ ᱥᱟᱹᱨ ᱫᱤ ᱟᱨ ᱛᱮᱥᱟᱨ ᱫᱚ ᱡᱟᱞᱮ ᱢᱟᱦᱟ ᱛᱟᱦᱮᱱᱟ ᱾
ᱜ
ᱟᱫᱚ, ᱩᱢ ᱢᱟᱦᱟ ᱨᱮᱫᱚ ᱱᱟᱦᱟᱜ ᱢᱟᱱᱮ ᱚᱲᱟᱜ ᱠᱚ ᱟᱨᱠᱤ ᱪᱷᱚᱸᱪ ᱪᱷᱚᱲᱟᱭ ᱦᱩᱭᱩᱜᱼᱟ ᱾ ᱟᱨ ᱡᱟ ᱜᱮᱸᱫᱟᱜ ᱠᱷᱟᱹᱰᱣᱟᱹ ᱠᱚ ᱢᱮᱱᱟᱜᱼᱟ ᱡᱚᱛᱚ ᱥᱟᱯᱷᱟ ᱵᱟᱲᱟᱭ ᱦᱩᱭᱩᱜᱼᱟ ᱟᱨᱠᱤ ᱾ ᱟᱨ ᱠᱚᱲᱟ ᱜᱤᱫᱽᱨᱟᱹ ᱠᱚᱫᱚ ᱡᱟᱦᱮᱨ ᱠᱚ ᱥᱟᱯᱷᱟ ᱠᱚ ᱪᱟᱞᱟᱜᱼᱟ ᱾ ᱦᱩᱸ ᱟᱨ ᱧᱤᱫᱟᱹ ᱵᱮᱲᱟ ᱫᱚ ᱟᱨᱠᱤ ᱱᱟᱭᱠᱮ ᱵᱟᱠᱷᱳᱞ ᱨᱮᱼᱼ ᱚᱸᱰᱮ ᱱᱟᱦᱟᱜ ᱵᱚᱸᱜᱟ ᱠᱚ ᱟᱬᱜᱚᱱᱟ ᱾ ᱟᱨ ᱡᱚᱢ ᱵᱟᱲᱟᱭ ᱦᱩᱭᱩᱜ ᱜᱮᱭᱟ ᱾
ᱦᱮᱸ
ᱟᱨ ᱱᱚᱣᱟ ᱫᱚ ᱩᱢ ᱢᱟᱦᱟ ᱦᱩᱭᱱᱟ ᱟᱨ ᱥᱟᱹᱨᱫᱤ ᱢᱟᱦᱟ ᱫᱚᱼᱼ ᱵᱚᱸᱜᱟ ᱵᱩᱨᱩ ᱦᱩᱭᱩᱜᱼᱟ ᱾
ᱦᱩᱸ
ᱦᱩᱸ ᱟᱨ ᱱᱟᱭᱠᱮ ᱤᱫᱤ ᱠᱟᱛᱮᱜ ᱵᱚᱸᱜᱟ ᱵᱩᱨᱩ ᱦᱩᱭᱩᱜᱼᱟ ᱟᱨᱚᱼᱼ ᱱᱟᱭᱠᱮ ᱚᱲᱟᱜ ᱛᱮ ᱟᱹᱜᱩᱭ ᱮᱦᱩᱭᱩᱜᱼᱟ ᱟᱨ ᱡᱟᱞᱮ ᱢᱟᱦᱟ ᱫᱚᱼᱼ ᱡᱟᱦᱟᱸ ᱵᱚᱸᱜᱟ ᱥᱟᱨᱮᱡ ᱦᱟᱸᱹᱰᱤ ᱠᱚ ᱛᱟᱦᱮᱱ ᱫᱚ ᱚᱱᱟ ᱠᱚ ᱡᱟᱞᱮ ᱵᱟᱲᱟ ᱛᱮ ᱪᱟᱵᱟᱭ ᱦᱩᱭᱩᱜᱼᱟ᱾ ᱟᱫᱚ ᱟᱞᱮ ᱱᱚᱛᱮ ᱫᱚ ᱱᱚᱝᱠᱟ ᱜᱮ, ᱟᱯᱮ ᱚᱱᱛᱮ ᱞᱟᱹᱭ ᱵᱤᱱ ᱪᱮᱫ ᱞᱮᱠᱟ?
ᱟᱞᱮ ᱳᱱᱛᱮ ᱫᱚ ᱩᱸ ᱥᱟᱹᱨᱫᱤ ᱟᱨ ᱡᱟᱞᱮ ᱾
ᱡᱟᱞᱮ ᱦᱮᱸ
ᱦᱚᱸ ᱩᱢ ᱦᱤᱞᱳᱜ ᱫᱚ ᱜᱮᱸᱫᱟᱜ ᱥᱟᱯᱷᱟ ᱠᱚ ᱜᱮᱫᱟᱜ ᱠᱚ ᱠᱩᱲᱤ ᱦᱚᱯᱚᱝ ᱥᱟᱯᱟᱭ ᱟᱠᱚ ᱛᱟᱯᱚᱨᱮ ᱟᱵᱚ ᱠᱚᱲᱟ ᱡᱟᱦᱟᱸᱭ ᱥᱮ ᱵᱟᱠᱚ ᱪᱟᱞᱟᱜᱼᱟ᱾ ᱱᱟᱭᱠᱮ, ᱱᱟᱭᱠᱮ ᱵᱩᱲᱦᱤ ᱫᱚ ᱜᱩᱨᱤᱡᱟᱭ ᱾
ᱦᱩᱸ,
ᱟᱠᱚᱣᱟᱜ ᱨᱟᱪᱟ ᱨᱮ ᱟᱨᱠᱤ ᱛᱷᱟᱱ ᱵᱟᱛᱷᱟᱱ ᱠᱚ᱾ ᱜᱩᱨᱤᱡ ᱠᱛᱮ ᱡᱚᱛᱮ ᱩᱢ ᱛᱟᱦᱞᱮ ᱟᱭᱩᱵ ᱠᱟᱛᱮ ᱡᱷᱚᱛᱚ ᱠᱚ ᱦᱤᱡᱩᱜᱼᱟ ᱱᱟᱭᱠᱮ ᱨᱟᱪᱟᱨᱮ᱾
ᱦᱩᱸ,
ᱴᱟᱢᱟᱠ ᱠᱚ ᱥᱟᱲᱮᱭᱟ ᱥᱮᱨᱮᱧ ᱥᱟᱲᱮ ᱭᱟᱠᱚ᱾ ᱚᱱᱟ ᱨᱟᱹᱥᱠᱟᱹ ᱛᱮ ᱵᱚᱸᱜᱟ ᱵᱩᱨᱩ ᱡᱚᱛᱚ ᱫᱚᱦᱚ ᱥᱮᱴᱮᱨᱚᱜᱼᱟ ᱠᱚ᱾
ᱟᱪᱪᱷᱟ ᱟᱪᱪᱷᱟ ᱟᱪᱪᱷᱟ᱾
ᱠᱩᱞᱤ ᱡᱚᱝᱚᱜ ᱟᱠᱚ ᱟᱠᱚᱣᱟᱜ ᱥᱟᱯᱟᱵ ᱠᱚ ᱦᱤᱡᱩᱜ ᱟᱠᱚ ᱟᱠᱚᱣᱟᱜ ᱥᱟᱯᱟᱵ ᱠᱚ ᱥᱟᱵᱟ᱾ ᱡᱟᱦᱮᱨ ᱛᱷᱟᱱ ᱠᱚ ᱪᱟᱞᱟᱜᱼᱟ ᱧᱮᱞ ᱟᱹᱜᱩᱭᱟᱠᱚ᱾
ᱦᱩᱸ ᱦᱩᱸ,
ᱠᱩᱞᱤ ᱡᱚᱱᱚᱜ ᱟᱵᱚᱱ ᱟᱨ ᱱᱟᱭᱛᱮ ᱱᱟᱯᱟᱭᱟᱜ ᱚᱠᱟ ᱴᱟᱝ ᱵᱟᱹᱲᱤᱡᱼᱟ ᱟᱵᱚ ᱠᱚ ᱞᱟᱹᱭ ᱟᱵᱚᱱᱟ᱾
ᱦᱩᱸ ᱦᱩᱸ ᱦᱩᱸ ᱦᱩᱸ,
ᱛᱟᱯᱚᱨᱮ ᱟᱵᱚ ᱨᱮᱱ ᱫᱟᱲᱮ ᱠᱚ ᱫᱟᱲᱮ ᱦᱚᱸ ᱵᱟᱠᱚ ᱦᱟᱛᱟᱣᱟ᱾ ᱤᱭᱟᱹ ᱨᱮᱫᱚ, ᱮᱱ ᱵᱟᱦᱟ ᱨᱮ ᱫᱟᱲᱮ ᱠᱚᱫᱚ ᱵᱟᱵᱚᱱ ᱮᱢᱟ ᱠᱚᱣᱟ ᱟᱵᱚ ᱫᱚ᱾
ᱵᱟᱝ,
ᱚᱱᱟ ᱦᱚᱸᱵᱚᱱ ᱠᱩᱞᱤ ᱡᱚᱱᱚᱜᱼᱟ ᱱᱟᱯᱟᱭ ᱱᱟᱯᱟᱭ᱾ ᱠᱷᱚᱭ ᱱᱟᱯᱟᱭ ᱜᱮᱭᱟ ᱥᱮ ᱚᱠᱟ ᱴᱷᱮᱱ ᱵᱟᱝ ᱱᱟᱯᱟᱭᱟ ᱚᱱᱟ ᱠᱚ ᱵᱚᱲ ᱠᱩᱞᱤ ᱡᱚᱱᱚᱜᱼᱟ᱾
ᱦᱩᱸ,
ᱩᱠᱩ ᱟᱯᱮ ᱥᱮ᱾ ᱠᱩᱞᱤ ᱡᱚᱢ ᱠᱚ ᱩᱱᱠᱟ ᱦᱟᱛᱟᱣ ᱪᱚᱜ-ᱟ ᱧᱩᱛᱩᱢ ᱛᱮᱠᱚ ᱨᱩᱣᱟᱹᱲ ᱪᱟᱞᱟᱜᱼᱟ᱾ ᱥᱟᱨᱫᱤ ᱢᱟᱦᱟ ᱦᱩᱭᱩᱜ ᱠᱟᱱᱟ᱾
ᱡᱚᱛᱚ ᱵᱚᱱ ᱛᱩᱯᱩ ᱥᱟᱯᱷᱟ ᱠᱟᱛᱮᱫ ᱡᱚᱛᱚ ᱚᱲᱟᱜ ᱠᱚ ᱜᱮᱡ ᱜᱩᱨᱤᱡ ᱠᱟᱛᱮᱫ, ᱡᱚᱛᱚ ᱵᱚᱱ ᱱᱟᱠᱮ ᱵᱚᱱ ᱨᱤᱠᱟ ᱱᱟᱠᱮ ᱱᱟᱭᱠᱮ ᱵᱚᱱ ᱱᱟᱠᱮ ᱵᱚᱱ ᱤᱫᱤ ᱮᱭᱟ ᱡᱟᱦᱮᱨ ᱛᱮ ᱛᱚᱠᱷᱚᱱ᱾ ᱩᱱ ᱡᱚᱠᱷᱚᱱ ᱦᱚᱸ ᱨᱟᱹᱥᱠᱟᱹᱢ ᱛᱟᱢᱟᱠ ᱥᱮ ᱥᱮ ᱨᱟᱹᱥᱠᱟᱹ ᱛᱮ ᱵᱚᱸᱜᱟ ᱵᱩᱨᱩ ᱠᱚ ᱥᱮᱴᱮᱨᱚᱜ ᱛᱟᱵᱚᱱᱟ᱾
ᱟᱪᱪᱷᱟ,
ᱱᱟᱛᱮ ᱵᱚᱱ ᱥᱟᱜᱩᱱ ᱴᱷᱮᱞᱤ ᱫᱟᱹᱝᱣᱟᱹ ᱠᱚᱲᱟ ᱜᱮᱫᱽᱨᱟᱹ ᱠᱤᱱ ᱯᱤᱯᱤᱞ ᱟᱫᱮᱭᱟ᱾
ᱦᱮᱸ,
ᱢᱟᱱᱮ, ᱱᱟᱭᱠᱮ ᱦᱟᱲᱟᱢ ᱫᱚ ᱦᱟᱴᱟᱜ ᱨᱮ ᱟᱭᱟᱜ ᱥᱟᱯᱟᱵ ᱠᱚ ᱡᱟᱦᱟᱸ ᱠᱚ ᱞᱟᱜᱟᱜᱼᱟ ᱚᱱᱟ ᱠᱚᱦᱚᱸ ᱛᱟᱦᱮᱱ ᱛᱟᱭᱟ᱾
ᱦᱮᱸ ᱦᱩᱮᱸ ᱦᱮᱸ᱾
ᱠᱩᱲᱤ ᱦᱚᱯᱚᱱ ᱠᱚᱫᱚ ᱰᱟᱦᱟᱨ ᱦᱚᱸᱠᱚ ᱮᱱᱮᱢ ᱤᱫᱤᱭᱟ ᱠᱚᱲᱟ ᱦᱚᱯᱚᱝ ᱠᱚ ᱫᱚᱱ ᱤᱫᱤᱭᱟ᱾ ᱚᱝᱠᱟ ᱜᱮ ᱢᱚᱞᱮ ᱯᱮ ᱟᱠᱷᱲᱟᱭ ᱫᱚᱱ ᱠᱟᱛᱮᱜ᱾
ᱟᱪᱪᱷᱟ ᱜᱚᱝᱠᱮ ᱛᱟᱦᱚᱞᱮ ᱥᱟᱹᱜᱩᱱ ᱴᱷᱤᱞᱤ ᱫᱟᱜ ᱫᱚ ᱠᱚ ᱤᱫᱤ ᱵᱟᱲᱟᱭ ᱜᱮᱭᱟ ᱥᱮ ᱵᱟᱝ?
ᱦᱮᱸ ᱞᱟᱹᱭ ᱵᱮᱱ, ᱞᱟᱹᱭ ᱵᱤᱱ᱾
ᱞᱟᱹᱭ ᱫᱟᱞᱤᱧ ᱚᱱᱟ ᱠᱚᱞ ᱡᱟᱦᱟᱸ ᱦᱮᱡ ᱠᱟᱱᱟ ᱚᱱᱟ ᱫᱚ ᱨᱤᱡᱮᱠᱴ ᱠᱟᱜ ᱵᱤᱱ᱾ ᱞᱟᱹᱭ ᱫᱟᱞᱤᱧ ᱥᱟᱹᱜᱩᱱ ᱴᱷᱤᱞᱤ ᱫᱟᱜ ᱫᱚᱠᱚ ᱤᱫᱤ ᱵᱟᱲᱟᱭᱟ ᱥᱮ ᱵᱟᱝ? ᱜᱚᱢᱠᱮ ᱟᱸᱡᱚᱢ ᱫᱟᱵᱤᱱ, ᱦᱮᱸ ᱟᱸᱡᱚᱢ ᱫᱟᱞᱮ᱾
ᱦᱩᱸ ᱞᱟᱹᱭᱵᱤᱱ,
ᱞᱟᱹᱭ ᱫᱟᱞᱤᱧ ᱡᱟᱦᱟᱸ ᱥᱟᱹᱜᱩᱱ, ᱴᱷᱤᱞᱤ ᱫᱟᱜ ᱛᱟᱦᱮᱱᱟ᱾
ᱦᱮᱸ,
ᱚᱱᱟ ᱠᱚ ᱤᱫᱤ ᱜᱮᱭᱟ ᱥᱮ ᱵᱟᱝ?
ᱦᱮᱸ, ᱤᱸᱫᱤ ᱜᱮᱭᱟ ᱠᱚ᱾
ᱟᱫᱚ ᱟᱯᱮ ᱥᱮᱫ ᱫᱚ ᱪᱮᱫ ᱞᱮᱠᱟ ᱠᱚ ᱠᱚᱭ ᱤᱫᱤᱭᱟ ᱚᱱᱟ ᱫᱚ?
ᱚᱱᱟ ᱫᱚ, ᱰᱟᱹᱝᱣᱟᱹ ᱠᱚᱲᱟ ᱜᱤᱫᱽᱨᱟᱹ ᱠᱚ ᱤᱫᱤᱭᱟ᱾
ᱟᱪᱪᱷᱟ ᱪᱷᱟ ᱪᱷᱟ ᱪᱷᱟ ᱪᱟᱷᱟ ᱟᱞᱮ ᱱᱚᱛᱮ ᱦᱚᱸ ᱚᱱᱠᱟ ᱜᱮ᱾
ᱰᱟᱹᱝᱣᱟᱹ ᱠᱚᱲᱟ ᱜᱤᱫᱟᱹᱨ ᱜᱮ᱾
ᱦᱩᱸ ᱦᱩᱸ
ᱛᱟᱯᱚᱨᱮ ᱤᱫᱤᱭᱟ ᱠᱚ ᱛᱟᱯᱚᱨᱮ ᱦᱟᱸᱰᱮ ᱯᱮ ᱟᱠᱷᱟᱲᱟ ᱮᱱᱮᱡ ᱠᱟᱛᱮᱜ
ᱦᱮᱸ
ᱚᱱᱠᱟᱜ ᱜᱮ ᱫᱮᱵᱟ ᱥᱮᱵᱟ ᱠᱟᱛᱮ ᱟᱨ ᱨᱩᱣᱟᱹᱲ ᱚᱠᱛᱚ ᱦᱚᱸ ᱟᱵᱟᱨ ᱟᱵᱚ ᱤᱥᱤᱱ ᱵᱟᱥᱟᱝ ᱠᱟᱛᱮᱜ ᱚᱲᱟᱜ ᱨᱮᱵᱱ ᱡᱚᱢ ᱠᱟᱛᱮᱜ ᱟᱨᱚ ᱵᱚᱱ ᱪᱟᱜ-ᱟ ᱱᱟᱭᱠᱮ ᱟᱜᱩ᱾
ᱦᱮᱸ
ᱱᱟᱭᱠᱮ ᱟᱸᱜᱩ ᱡᱚᱠᱷᱚᱱ ᱦᱚᱸ ᱚᱰᱮ ᱯᱮ ᱟᱠᱷᱟᱲᱟ ᱮᱱᱮᱢ ᱠᱟᱛᱮ ᱚᱰᱮ ᱦᱚᱸ ᱵᱚᱸᱜᱟ ᱵᱩᱨᱩ ᱛᱚᱨᱟᱭ ᱛᱟᱵᱚᱱᱟ ᱨᱩᱣᱟᱹᱲ ᱚᱠᱛᱚ ᱦᱚᱸ᱾ ᱠᱩᱞᱤ ᱡᱚᱧᱟᱜ ᱼ ᱟ᱾ ᱱᱟᱭ ᱛᱮᱦᱚᱸ ᱱᱟᱯᱟᱭ ᱛᱮᱜᱮ ᱦᱩᱭᱞ ᱠᱷᱟᱱ ᱱᱤᱭᱟ ᱫᱚ ᱯᱟᱨᱚᱢ ᱱᱟ᱾ᱦᱮᱸ ᱩᱱᱠᱩ ᱦᱚᱠᱚᱸ ᱞᱟᱹᱭ-ᱟ ᱱᱟᱭ ᱛᱮ ᱱᱟᱯᱟᱭ ᱛᱮᱜᱮ᱾ ᱩᱱᱠᱩ ᱦᱚᱸ ᱟᱥᱛᱮ ᱟᱥᱛᱮ ᱟᱠᱚᱥᱮᱱ ᱟᱨᱦᱚᱸ ᱠᱚ ᱨᱩᱣᱟᱹᱲ ᱪᱟᱞᱟᱜ-ᱟ᱾ ᱡᱟᱞᱮ ᱵᱟᱦᱟ ᱡᱟᱞᱮ ᱢᱟᱦᱟ ᱦᱩᱭᱩᱜ ᱠᱟᱱᱟ ᱟᱵᱚ ᱵᱟᱦᱩ ᱠᱚ ᱚᱯᱚᱭ ᱞᱟᱸᱫᱟ ᱜᱟᱱᱚᱜ ᱦᱚᱲ ᱠᱚ ᱩᱱᱚᱩ ᱠᱚ ᱜᱮ ᱫᱟᱜ ᱵᱚᱱ ᱫᱩᱞ‌ ᱟᱠᱚᱣᱟ᱾
ᱦᱩᱸ, ᱦᱩᱸ ᱦᱩᱸ
ᱚᱠᱚᱭ ᱠᱚ ᱵᱟᱦᱩ ᱠᱚᱠᱚ ᱦᱳᱭᱳᱜ-ᱟ ᱫᱟᱜᱽ ᱠᱚ ᱫᱩᱞ ᱟᱠᱚ ᱦᱚᱵᱚᱱ ᱫᱩᱞ ᱟᱠᱣᱟ ᱟᱵᱚ ᱦᱚᱸ ᱠᱚ ᱫᱩᱞᱟᱵᱚᱱᱟ᱾
ᱫᱩᱞᱟ ᱟᱵᱚᱱᱟ ᱦᱮᱸ ᱚᱱᱟᱜᱮ ᱨᱟᱹᱥᱠᱟᱹ ᱮᱯᱮᱢ ᱪᱟᱯᱟᱞ ᱦᱩᱭᱩᱜ-ᱟ ᱟᱪᱪᱷᱟ ᱟᱪᱪᱷ
ᱦᱮᱸ ᱜᱚᱝᱠᱮ ᱟᱞᱮ ᱥᱮᱜ ᱢᱟᱜ ᱢᱚᱬᱮᱸ ᱦᱚᱸ ᱤᱱᱠᱟᱹᱜᱮ ᱫᱚᱢᱮ ᱮᱠᱴᱟ ᱫᱚ ᱯᱷᱟᱨᱟᱠ ᱫᱚ ᱵᱟᱹᱱᱩᱜ-ᱟ ᱟᱫᱚ ᱮᱸ ᱚᱱᱟ ᱡᱮ ᱢᱟᱜ ᱢᱚᱲᱮ ᱨᱮᱫᱚ ᱟᱫᱚ ᱠᱟᱹᱴᱤᱡ ᱫᱟᱲᱮ ᱠᱚ ᱟᱢ ᱞᱟᱜᱟᱜ ᱟᱛᱚ
ᱦᱮᱸ ᱦᱮᱸ ᱦᱮᱸ ᱟᱫᱚ ᱡᱟᱦᱟᱸᱭᱟᱜ ᱠᱷᱚᱢᱚᱛᱟ ᱢᱮᱱᱟᱜ ᱵᱚᱸᱜᱟ ᱡᱩᱫᱤ ᱠᱚ ᱞᱟᱹᱭ ᱠᱷᱟᱱ ᱡᱮ ᱦᱮᱸ ᱵᱟᱝ ᱟᱞᱮ ᱫᱚ ᱠᱟᱞᱚᱢ ᱦᱚᱸ ᱢᱟᱨᱟᱝ ᱫᱟᱲᱮ ᱜᱮᱞᱮ ᱦᱟᱛᱟᱣ ᱠᱚᱣᱟ ᱮᱸᱰᱮᱠᱷᱟᱱ ᱫᱚ ᱠᱚᱨᱟᱣ ᱞᱟᱜᱟᱜ-ᱟ ᱩᱱ ᱫᱚ᱾
ᱦᱩᱸ ᱦᱩᱸ
ᱟᱪᱪᱷᱟ ᱜᱚᱝᱠᱮ ᱛᱟᱦᱚᱞᱮ ᱟᱨ ᱢᱟᱠᱥᱤᱢ ᱡᱚᱢ ᱠᱚᱫᱚ ᱦᱳᱭ ᱵᱟᱲᱟᱜ ᱜᱮᱭᱟ ᱟᱯᱮ ᱚᱱᱛᱮ ᱫᱚ?
ᱦᱮᱸ
ᱮ ᱥᱤᱢ ᱡᱚᱢ ᱟᱨᱠᱤ
ᱦᱮᱸ
ᱟᱹᱰᱤ ᱵᱷᱤᱛᱤᱨ ᱧᱚᱜ ᱨᱮᱞᱤᱧ ᱟᱸᱡᱚᱢ ᱫᱟ᱾
ᱟᱪᱪᱷᱟ ᱟᱪᱪᱷᱟ ᱞᱟᱹᱭᱵᱤᱱ ᱪᱮᱫ ᱵᱤᱱ ᱞᱟᱹᱭ ᱠᱮᱫᱟ?
ᱞᱟᱹᱭ ᱫᱟᱞᱤᱧ ᱢᱟᱜᱽᱥᱤᱢ ᱠᱚᱫᱚ ᱦᱳᱭ ᱵᱟᱲᱟᱜ ᱜᱮᱭᱟ ᱥᱮ ᱵᱟᱝ ᱢᱟᱜᱽᱥᱤᱢ ᱡᱚᱢ?
ᱦᱮᱸ ᱢᱟᱜᱽᱥᱤᱢ ᱡᱚᱢ ᱠᱚ ᱦᱳᱭᱳᱜ ᱜᱮᱭᱟ᱾
ᱟᱪᱪᱷᱟ ᱟᱪᱪᱷᱟ ᱟᱪᱪᱷᱟ ᱟᱨ ᱜᱚᱝᱠᱮ ᱥᱚᱨᱦᱟᱭ
ᱦᱮᱸ ᱥᱚᱦᱚᱨᱟᱭ ᱠᱚ ᱡᱷᱚᱛᱚ ᱜᱮ ᱦᱳᱭᱳᱜ ᱜᱮᱭᱟ ᱥᱚᱦᱚᱨᱟᱭ ᱠᱚ
ᱛᱮ ᱵᱷᱤᱛᱤᱨ ᱧᱚᱜ ᱨᱮ ᱟᱸᱡᱚᱢᱚᱜ ᱠᱟᱱ ᱛᱟᱵᱤᱱᱟ
ᱟᱪᱪᱷᱟ ᱟᱪᱪᱷᱟ ᱞᱮᱭ ᱫᱟᱞᱤᱧ ᱥᱚᱨᱟᱭ ᱠᱚᱫᱚ ᱦᱩᱭᱩᱜ ᱜᱮᱭᱟ ᱥᱚᱨᱟᱭ ᱠᱚᱦᱚᱸ ᱥᱚᱨᱟᱭ ᱠᱚᱼᱼ ᱯᱚᱨᱮ ᱠᱟᱨᱟᱢ ᱠᱚ
ᱟᱪᱪᱷᱟ, ᱟᱪᱪᱷᱟ,
ᱠᱟᱨᱟᱢᱚᱜ ᱜᱮᱭᱟ ᱛᱚ?
ᱜᱚᱝᱠᱮ ᱠᱟᱨᱟᱢ ᱫᱚ ᱟᱞᱮ ᱫᱚ ᱵᱟᱝᱞᱮ ᱠᱟᱨᱟᱢ ᱵᱟᱲᱟᱣ ᱠᱟᱱᱟ ᱱᱚᱰᱮ ᱫᱚ᱾
ᱟ ᱯᱟᱹᱦᱤᱞ ᱠᱷᱚᱱ ᱜᱮ ᱟᱯᱮ ᱚᱱᱛᱮ ᱫᱚ ᱢᱮᱱᱟᱜ ᱵᱟᱲᱟᱜ ᱜᱮᱭᱟ ᱥᱮ ᱵᱟᱝ?
ᱟᱞᱮ ᱥᱮᱫ ᱫᱚ ᱠᱟᱨᱟᱢ ᱠᱚᱫᱚ ᱢᱮᱱᱟᱜᱼᱟ
ᱮᱸ ᱟᱫᱚ ᱪᱮᱫ ᱞᱮᱠᱟ ᱟᱯᱮ ᱫᱚᱞ ᱯᱮ ᱟᱹᱜᱩ ᱠᱚᱣᱟ ᱥᱮ ᱟᱯᱮ ᱟᱛᱳ ᱨᱮᱱ ᱜᱮᱯᱮ ᱮᱱᱮᱡᱟ?
ᱟᱛᱳ ᱨᱮᱱᱟᱜ ᱯᱳᱛᱤ ᱵᱚᱪᱷᱚᱨ ᱦᱩᱭᱩᱜ ᱠᱟᱱᱟ ᱱᱚᱶᱟ ᱜᱮ
ᱟᱸ ᱟᱪᱪᱷᱟ ᱟᱪᱪᱷᱟ᱾
ᱯᱨᱚᱛᱤ ᱵᱚᱪᱷᱚᱨ ᱫᱚ ᱟᱞᱮ ᱫᱚ ᱢᱚᱬᱮ ᱵᱚᱪᱚᱨ ᱯᱚᱨ ᱯᱟᱴᱷᱟ ᱞᱮ ᱮᱢ ᱠᱩᱣᱟᱞᱮ ᱾
ᱠᱟᱨᱟᱢ ᱠᱚ ᱵᱤᱱ ᱧᱮᱞ ᱵᱟᱲᱟ ᱥᱮ ᱵᱟᱝ ᱟᱵᱤᱱ ᱫᱚ?
ᱦᱮᱸ ᱜᱚᱝᱠᱮ
ᱞᱟᱹᱭ ᱫᱟᱞᱤᱧ ᱠᱟᱨᱢ ᱠᱚ ᱵᱤᱱ ᱧᱮᱞ ᱵᱟᱲᱟ ᱠᱟᱫᱟ ᱥᱮ ᱵᱟᱝ ᱟᱹᱵᱤᱱ ᱫᱚ᱾
ᱦᱮᱸ ᱠᱟᱨᱟᱢ ᱫᱚ ᱞᱤᱧ ᱧᱮᱞ ᱵᱟᱲᱟᱣ ᱠᱟᱫ ᱜᱮᱭᱟ ᱢᱟᱱᱮ ᱮᱴᱟᱜ ᱮᱴᱟᱜ ᱟᱛᱳ ᱠᱚᱨᱮ ᱚᱱᱠᱟ ᱠᱚᱢᱯᱤᱴᱤᱥᱮᱱ ᱠᱚ ᱦᱩᱭ ᱵᱟᱲᱟᱜ ᱜᱮᱭᱟ ᱛᱚ
ᱰᱟᱸᱹᱜᱩᱣᱟᱹ ᱠᱟᱨᱟᱢ ᱡᱟᱣᱟ ᱠᱟᱨᱟᱢ ᱵᱚᱦᱩ ᱠᱟᱨᱟᱢ ᱨᱮᱱᱟᱜᱼᱦᱚᱸ ᱵᱷᱟᱜᱽ ᱛᱟᱦᱮᱸᱱᱟ᱾ ᱵᱩᱦᱩ ᱨᱚᱠᱚᱢ ᱠᱟᱨᱟᱢ ᱢᱮᱱᱟᱜᱼᱟ᱾
ᱛᱟᱦᱚᱞᱮ ᱜᱚᱢᱠᱮ ᱟᱯᱮ ᱚᱱᱛᱮ ᱫᱚ ᱪᱮᱫ ᱞᱮᱠᱟ ᱪᱮᱫ ᱠᱚ ᱠᱟᱨᱟᱢ ᱦᱩᱭᱩᱜᱼᱟ?
ᱢᱟᱱᱮ ᱦᱩᱭᱩᱜ ᱠᱟᱱᱟ ᱰᱟᱸᱹᱜᱩᱣᱟᱹ ᱠᱟᱨᱟᱢ
ᱢᱟᱱᱮ ᱚᱱᱟ ᱫᱚ ᱪᱮᱫ ᱞᱮᱠᱟ?
ᱟᱞᱮ ᱫᱚ ᱰᱟᱸᱹᱜᱩᱣᱟᱹ ᱠᱟᱨᱟᱢ ᱦᱩᱭᱩᱜ ᱠᱟᱱᱟ ᱡᱟᱦᱟᱸᱭ ᱠᱟᱨᱟᱢ ᱜᱚᱥᱟᱭ ᱟᱹᱜᱩ ᱵᱚᱱ ᱪᱟᱞᱟᱜᱼᱟ᱾
ᱦᱮᱸ
ᱩᱱᱤ ᱠᱟᱨᱟᱢ ᱜᱚᱥᱟᱭ ᱟᱹᱜᱩ ᱡᱟᱦᱟᱭ ᱰᱟᱹᱵᱽᱨᱟᱹᱣ ᱮᱭᱟ ᱠᱤᱱ ᱩᱱᱤᱜᱮ ᱠᱟᱨᱟᱢ ᱜᱥᱟᱭ ᱠᱤᱱ ᱥᱟᱵ ᱟᱹᱜᱩᱭ ᱭᱟ᱾
ᱚᱱᱟ ᱫᱚ ᱰᱟᱺᱜᱩᱣ ᱠᱟᱨᱟᱢ ᱟᱨ ᱟᱨ ᱢᱤᱫᱴᱟᱝ ᱪᱮᱫ ᱵᱤᱱ ᱞᱟᱹᱭ ᱠᱮᱭᱟ? ᱡᱟᱣᱟ ᱠᱟᱨᱟᱢ ᱚᱱᱟ ᱫᱚ?
ᱡᱟᱣᱟ ᱠᱟᱨᱟᱢ ᱦᱩᱭᱩᱜ ᱠᱟᱱᱟ ᱚᱱᱟ ᱫᱚ ᱡᱟᱣᱟ ᱠᱚ ᱜᱤᱲᱤᱭᱟᱠᱚ ᱟᱹᱞᱤᱧ ᱦᱚᱸ ᱵᱟᱹᱞᱤᱧ ᱤᱭᱟᱹ ᱠᱮᱫᱟ ᱩᱱᱟᱹᱴᱟᱜ ᱫᱚ
ᱦᱮᱸ
ᱡᱟᱦᱟᱸ ᱩᱱᱠᱩ ᱠᱩᱲᱤ ᱜᱤᱫᱽᱨᱟᱹ ᱠᱚ ᱡᱟ ᱠᱚ ᱜᱤᱰᱤᱭᱤᱭᱟ ᱩᱯᱟᱹᱥ ᱨᱮᱠᱚ ᱛᱟᱦᱮᱸᱱᱟ᱾
ᱟᱸ
ᱩᱱᱟᱹᱜ ᱢᱟᱜ ᱫᱚ ᱵᱟᱹᱞᱤᱧ ᱵᱟᱲᱟᱭᱟ ᱟᱨᱠᱤ ᱡᱟᱣᱟ ᱠᱟᱨᱟᱢ ᱫᱚ ᱪᱮᱫᱮᱠᱟ ᱦᱩᱭᱩᱜᱼᱟ ᱟᱸᱡᱚᱢ ᱠᱟᱫᱟᱞᱤᱧ ᱡᱟᱣᱟ ᱠᱟᱨᱟᱢ ᱦᱩᱭᱩᱜ ᱜᱮᱭᱟ᱾ ᱧᱮᱞ ᱛᱚ ᱚᱱᱠᱟ ᱫᱚ ᱵᱟᱹᱞᱤᱧ ᱧᱮᱞ ᱟᱠᱟᱫᱟ᱾ ᱟᱹᱞᱤᱧ ᱫᱚ ᱡᱟᱦᱟᱸ ᱟᱞᱮᱴᱷᱮᱱ ᱦᱩᱭᱩᱜ ᱜᱮᱭᱟ ᱚᱱᱟᱱᱟ ᱜᱮᱞᱤᱧ ᱧᱮᱞ ᱟᱠᱟᱫᱟ᱾
ᱟᱨ ᱛᱟᱦᱚᱞᱮ ᱟᱯᱮ ᱥᱮᱫ ᱫᱚ ᱡᱟᱹᱥᱛᱤ ᱪᱮᱫ ᱦᱩᱭ ᱵᱟᱲᱟᱜ ᱜᱮᱭᱟ ᱚᱱᱠᱟ ᱚᱠᱟᱴᱟᱜ ᱠᱟᱨᱟᱢ?
ᱟᱞᱮ ᱥᱮᱫ ᱡᱟᱹᱥᱛᱤ ᱚᱱᱠᱟ ᱫᱚ ᱚᱱᱠᱟ ᱫᱚ ᱵᱟᱝ ᱦᱳᱭᱳᱜ ᱜᱮᱭᱟ ᱡᱟᱹᱥᱛᱤ ᱠᱚᱫᱚ ᱚᱱᱠᱟᱱᱟᱜ ᱫᱚ᱾
ᱦᱮᱸ
ᱵᱪᱷᱚᱨ ᱜᱮ ᱧᱮᱞ ᱦᱳᱭᱳᱜ ᱠᱟᱱᱟ ᱵᱪᱷᱚᱨ ᱠᱤ ᱵᱪᱪᱷᱚᱨ
ᱦᱮᱸ ᱟᱫᱚ ᱜᱚᱝᱠᱮ ᱠᱟᱨᱟᱢ ᱫᱚ ᱢᱟᱱᱮ ᱟᱹᱛᱩ ᱨᱮᱜᱮ ᱯᱮ ᱠᱚᱨᱟᱣᱟ ᱥᱮ ᱟᱹᱛᱩ ᱵᱟᱭᱨᱮ ᱢᱟᱴᱷ ᱠᱚᱨᱮ ᱥᱮ ᱡᱟᱦᱟᱸ ᱠᱚᱨᱮ?
ᱟᱹᱛᱩ ᱨᱮᱜᱮ ᱚᱱᱟᱠᱚᱫᱚ ᱟᱹᱛᱩ ᱨᱮᱜᱮᱼᱼ
ᱟ ᱟᱪᱪᱷᱟ ᱟᱪᱪᱷᱟ
ᱟᱹᱵᱤᱱ ᱫᱚ ᱵᱟᱹᱵᱤᱱ ᱟᱸᱡᱚᱢ ᱠᱟᱫᱟ ᱠᱟᱨᱟᱢ ᱠᱚᱫᱚ?
ᱟᱨ ᱥᱚᱨᱦᱟᱭ ᱠᱚᱨᱮᱫ ᱫᱚ ᱜᱚᱝᱠᱮ ᱦᱩᱭ ᱵᱟᱲᱟᱜ ᱟ ᱥᱮ ᱵᱟᱝ ᱥᱚᱨᱦᱟᱭ ᱠᱚ?
ᱦᱮᱸ ᱥᱚᱨᱦᱟᱭ ᱠᱚ ᱦᱩᱭᱩᱜ ᱜᱮᱭᱟ᱾
ᱰᱟᱹᱝᱨᱤ ᱠᱚᱯᱮ ᱠᱷᱩᱱᱴᱟᱹᱣ ᱵᱟᱲᱟ ᱠᱚᱣᱟ ᱥᱮ ᱵᱟᱝ?
ᱦᱮᱸ ᱰᱟᱹᱝᱨᱤ ᱠᱷᱩᱱᱴᱟᱹᱣ ᱵᱟᱲᱟ ᱦᱩᱭᱩᱜᱼᱟ᱾
ᱟᱫᱚ ᱪᱮᱫ ᱞᱮᱠᱟ ᱠᱚ ᱛᱚᱞ ᱵᱟᱲᱟ ᱠᱚᱣᱟ ᱛᱤᱱᱟᱹᱜ ᱜᱟᱱ ᱰᱟᱹᱝᱨᱤ ᱠᱚ ᱛᱚᱞ ᱠᱚᱣᱟ ᱟᱨᱠᱤ?
ᱦᱮᱸ ᱟᱫᱚ ᱱᱮᱛᱟᱨ ᱫᱚ ᱚᱱᱠᱟ ᱫᱚ ᱵᱟᱠᱚ ᱛᱚᱞᱮᱫ ᱠᱚᱣᱟ ᱱᱮᱛᱟᱨ ᱫᱚ ᱢᱟᱱᱮᱼᱼ ᱟᱞᱮ ᱤᱭᱟᱹ ᱠᱚᱦᱚᱸ ᱢᱟᱱᱮ ᱠᱩᱞᱦᱤ ᱠᱚᱠᱚ ᱰᱷᱟᱞᱟᱭ ᱠᱮᱫᱟ ᱛᱚ ᱱᱮᱛᱟᱨ ᱫᱚ ᱚᱱᱠᱟ ᱵᱟᱠᱚ ᱛᱚᱞᱮᱫ ᱠᱚᱣᱟ᱾
ᱦᱮᱸ᱾
ᱢᱟᱱᱮ ᱚᱱᱠᱟ ᱡᱟᱦᱟᱸᱴᱷᱮᱱ ᱯᱷᱟᱸᱠᱟ ᱢᱮᱱᱟᱜᱼᱟ ᱚᱱᱠᱟ ᱢᱤᱫ ᱵᱟᱨ ᱨᱮᱦᱚᱸ ᱛᱚᱞ ᱠᱚᱣᱟ᱾ ᱮᱱᱮᱡᱚᱜ ᱠᱚ ᱨᱟᱹᱥᱠᱟᱹᱭᱟ ᱠᱚ ᱚᱱᱟᱜᱮ ᱠᱚᱨᱟᱣ ᱦᱩᱭᱩᱜᱼᱟ᱾ ᱩᱞ ᱞᱮᱠᱷᱷᱟ ᱠ ᱠᱚᱣᱟᱮ ᱟᱜᱩᱭᱭᱟ ᱠᱚ᱾
ᱦᱮᱸ ᱟᱫᱚ ᱜᱚᱝᱠᱮ ᱟᱞᱮ ᱱᱚᱛᱮ ᱫᱚ ᱠᱟᱹᱴᱤᱡᱼᱼ ᱟᱞᱮ ᱟᱹᱛᱩ ᱨᱮᱱᱟᱜ ᱫᱚ ᱟᱨᱠᱤ ᱠᱟᱹᱴᱤᱡ ᱡᱩᱫᱟᱹ ᱧᱚᱜ ᱜᱮᱭᱟ ᱟᱨᱠᱤ ᱥᱤᱥᱴᱮᱢ ᱫᱚ᱾ ᱟᱫᱚ ᱱᱚᱸᱰᱮ ᱫᱚ᱾ ᱥᱚᱨᱚᱦᱦᱟᱭ ᱨᱮᱫᱚ ᱡᱷᱚᱛᱚ ᱦᱚᱲᱜᱮ ᱰᱟᱹᱝᱨᱤ ᱛᱚᱞ ᱞᱟᱜᱟᱣ ᱟᱠᱚᱣᱟ ᱚᱲᱟᱜ ᱠᱤᱪᱷᱩ ᱢᱤᱫᱴᱟᱝᱼᱼ
ᱟᱫᱚ ᱡᱟᱦᱟᱭ ᱨᱮᱱ ᱡᱩᱫᱤ ᱰᱟᱹᱝᱨᱤ ᱵᱟᱝ ᱠᱚ ᱛᱟᱦᱮᱸᱱᱟ ᱩᱱᱠᱩ ᱫᱚᱼᱼ ᱵᱷᱤᱰᱤ ᱦᱚᱸᱭ ᱛᱚᱞ ᱫᱟᱲᱮᱭᱟᱭᱟ ᱠᱟᱲᱟ ᱠᱟᱰᱟ ᱦᱚᱸ ᱵᱷᱤᱰᱤ ᱦᱚᱸ,
ᱦᱮᱸ ᱦᱮ ᱠᱟᱰᱟ ᱠᱚᱜᱮ ᱛᱚᱞᱮᱫ ᱠᱚᱜᱮᱭᱟ᱾
ᱟᱫᱚ ᱡᱟᱦᱟᱭ ᱨᱮᱱ ᱪᱤᱞᱤ ᱜᱮ ᱵᱟᱹᱱᱩᱜ ᱠᱚᱣᱟ,
ᱦᱩᱸ
ᱩᱱᱤ ᱫᱚ ᱢᱤᱫᱴᱟᱝ ᱠᱷᱩᱱᱴᱤ ᱵᱤᱫ ᱠᱟᱛᱮᱜ ᱟᱡ ᱡᱟᱦᱟᱸ ᱫᱚᱠᱠᱷᱤᱱᱟ ᱠᱟᱹᱴᱤᱡ ᱮᱢ ᱞᱟᱜᱟ ᱣᱮᱭᱟ ᱚᱸᱰᱮ᱾
ᱴᱷᱤᱠ ᱴᱷᱤᱠ
ᱟᱞᱮ ᱱᱚᱛᱮ ᱫᱚ ᱚᱱᱠᱟᱜᱮ ᱥᱤᱥᱴᱮᱢ ᱢᱟᱱᱮ ᱟᱫᱚ ᱛᱚᱞ ᱧᱚᱜ ᱠᱚᱜᱮᱭᱟ ᱠᱚ ᱛᱤᱨᱤᱥ ᱵᱚᱛᱨᱤᱥᱴᱤ ᱫᱷᱟᱹᱵᱤᱡ ᱠᱚ ᱛᱚᱞ ᱧᱚᱜ ᱠᱚᱜᱮᱭᱟ᱾
ᱟᱪᱪᱷᱟ ᱟᱪᱪᱷᱟ ᱦᱩᱸ, ᱞᱮᱪᱚᱝ ᱚᱱᱟ ᱚᱱᱠᱟ ᱫᱚ ᱵᱚᱠᱩ ᱛᱚᱞ ᱠᱚᱣᱟ ᱟᱫᱚ᱾
ᱟᱫᱚ ᱵᱟᱝ ᱵᱟᱝᱛᱮ ᱱᱮᱛᱟᱨ ᱢᱟ ᱧᱮᱞᱚᱜ ᱠᱟᱱᱟ ᱡᱮ ᱪᱟᱵᱟ ᱦᱤᱡᱩᱜ ᱠᱟᱱᱟ ᱥᱚᱨᱦᱟᱭ᱾ ᱠᱷᱩᱱᱴᱟᱹᱣ ᱠᱚᱫᱚ ᱰᱟᱹᱝᱨᱤ ᱠᱚ᱾ ᱟᱫᱚ ᱡᱟᱦᱟᱸ ᱞᱮᱠᱟ ᱠᱟᱛᱮᱜ ᱟᱞᱮ ᱱᱚᱣᱟ ᱠᱚᱨᱮ ᱫᱚ ᱢᱟᱱᱮ ᱢᱮᱱᱟᱜ ᱜᱮᱭᱟ ᱚᱱᱮ ᱚᱱᱠᱟ ᱢᱤᱫᱴᱟᱝ ᱡᱳᱚᱨ ᱡᱳᱵᱳᱥᱛᱤ ᱢᱤᱫᱼᱼ ᱴᱟᱝ ᱱᱤᱭᱚᱢ ᱠᱷᱟᱹᱛᱤᱨ,
ᱚᱱᱟ ᱠᱚ ᱪᱟᱵᱟᱸ ᱠᱚ ᱦᱮ ᱚᱱᱟ ᱠᱚᱫᱤ ᱵᱚᱱ ᱪᱟᱵᱟᱭᱟᱼᱼ ᱱᱤᱛᱚᱜ ᱡᱩᱫᱤᱵᱚᱱ ᱪᱟᱵᱟᱭᱟ ᱯᱚᱨᱮᱛᱮᱫᱚ ᱟᱫ ᱪᱟᱵᱟᱜᱼᱟ ᱡᱚᱛᱚ ᱜᱮ ᱱᱤᱛᱚᱜ ᱠᱷᱚᱱ ᱵᱚᱱ ᱤᱭᱟᱹ ᱤᱫᱤ ᱞᱮᱠᱷᱟᱱ ᱟᱵᱚ ᱵᱚᱱ ᱥᱮᱬᱟ ᱞᱮᱠᱷᱟᱱ
ᱦᱮᱸ ᱦᱮᱸ ᱦᱮᱸ ᱦᱩᱸ ᱛᱟᱞᱦᱮ ᱜᱚᱝᱠᱮ ᱜᱟᱹᱭ ᱡᱟᱜᱟᱣ ᱠᱚᱫᱚ ᱵᱤᱱ ᱥᱮᱱ ᱵᱟᱲᱟ ᱟᱠᱟᱱᱟ ᱥᱮ ᱵᱟᱝ? ᱜᱟᱹᱭ ᱡᱟᱜᱟᱣ ᱠᱚ ᱧᱤᱫᱟᱹ?
ᱦᱮᱸ ᱪᱟᱞᱟᱣ ᱫᱚᱞᱤᱧ ᱪᱟᱞᱟᱣ ᱟᱠᱟᱱᱟ ᱟᱹᱭᱩᱵ ᱵᱮᱲᱟ ᱛᱚ ᱪᱟᱞᱟᱣ ᱫᱚᱞᱤᱧ ᱪᱟᱞᱟᱣ ᱵᱟᱲᱟ ᱟᱠᱟᱱ ᱜᱮᱭᱟ᱾ ᱢᱤᱫ ᱧᱤᱫᱟᱹ ᱞᱮ ᱡᱟᱜᱟᱣ ᱠᱚᱜᱮᱭᱟ ᱟᱞᱥᱮᱫ ᱫᱚ᱾
ᱦᱩᱸᱻ
ᱜᱷᱚᱨᱮ ᱜᱷᱚᱨᱮ ᱡᱟᱜᱟᱣ ᱦᱩᱭᱩᱜᱼᱟ ᱡᱟᱦᱟᱸᱭ ᱨᱮᱱ ᱢᱮᱱᱟᱜ ᱠᱚᱣᱟ ᱜᱟᱹᱭ ᱠᱚ ᱾
ᱟᱪᱪᱷᱟ ᱟᱪᱪᱷᱟ᱾
ᱵᱷᱚᱨᱮ ᱜᱷᱚᱨᱮ ᱡᱟᱜᱟᱣ ᱠᱚ ᱦᱩᱭᱩᱜᱼᱟ᱾